ᱦᱮᱞᱳ ᱟᱸᱡᱚᱢᱚᱜ ᱠᱟᱱ ᱜᱮᱭᱟ
ᱟᱣᱟᱡᱽᱟᱹ ᱟᱹᱰᱤ ᱟᱥᱛᱮ ᱟᱥᱛᱮ ᱟᱸᱡᱚᱢᱚᱜ ᱠᱟᱱᱟ ᱡᱳᱨ ᱥᱮ ᱫᱚ ᱵᱟᱝ ᱟᱸᱡᱚᱢᱚᱜ ᱠᱟᱱ ᱜᱮᱭᱟ
ᱠᱟᱱᱟ
ᱦᱮᱸ ᱟᱸᱡᱚᱢ ᱧᱟᱢᱚᱜ ᱠᱟᱱ ᱜᱮᱭᱟ
ᱪᱮᱫ ᱵᱮᱱ ᱪᱤᱠᱟᱹᱭᱮᱫᱟ
ᱪᱮᱫ ᱜᱮ ᱵᱟᱝ ᱱᱚᱜ ᱚᱭ ᱰᱟᱹᱝᱨᱤ ᱠᱚ ᱟᱨᱟᱜ ᱦᱩᱳᱭᱠᱟᱱᱟ ᱟᱨᱟᱢ ᱫᱚ ᱪᱮᱫ ᱠᱚᱢ ᱪᱤᱠᱟᱹ ᱵᱟᱲᱟᱭᱮᱫᱟ
ᱪᱮᱫ ᱦᱚᱞᱟᱝ ᱜᱮ ᱛᱟᱞᱮ ᱡᱚᱝ ᱦᱮᱡ ᱦᱳᱭ ᱟᱠᱟᱱᱟ
ᱚ
ᱟᱨ ᱵᱮᱥ ᱵᱟᱲᱟ ᱜᱮᱛᱚ
ᱦᱮᱸ ᱟᱨ ᱟᱯᱮ ᱜᱮ
ᱟᱞᱮ ᱦᱚᱸ ᱱᱤᱛᱚᱜ ᱫᱚ ᱵᱮᱥ ᱜᱮᱭᱟᱞᱮ
ᱚ‌ ᱟᱨ ᱦᱳᱲᱳ ᱠᱚᱫᱚ ᱯᱮ ᱜᱤᱰᱤ ᱠᱮᱫᱟ ᱥᱮ ᱵᱟᱝ ᱛᱟᱦᱚᱞᱮ
ᱟᱞᱮ ᱥᱮᱫ ᱫᱚ ᱫᱟᱜ ᱵᱟᱭ ᱫᱟᱜ ᱟᱠᱟᱫ ᱛᱮ ᱦᱳᱲᱳ ᱠᱚ ᱢᱮᱫᱴᱟᱱ ᱦᱚᱸ ᱟᱣᱨᱤᱞᱮ ᱜᱤᱰᱤ ᱫᱟᱲᱮᱭᱟᱜᱼᱟ ᱟᱨ ᱟᱯᱮ ᱥᱮᱫ ᱫᱚ ᱛᱤᱱᱟᱹᱜ ᱜᱟᱱ ᱠᱚ ᱜᱤᱰᱤ ᱠᱮᱜᱟ
ᱟᱞᱮᱥᱮᱫ ᱫᱚ ᱟᱞᱮ ᱟᱛᱳ ᱨᱮᱫᱚ ᱡᱚᱛᱚ ᱦᱚᱲ ᱠᱚ ᱜᱤᱰᱤ ᱯᱩᱨᱟᱹᱣ ᱟᱠᱟᱫᱟ
ᱟᱯᱮ
ᱟᱞᱮ ᱦᱚᱸᱞᱮ ᱜᱤᱰᱤ ᱠᱟᱫᱟ ᱟᱞᱮ ᱫᱚ ᱞᱟᱦᱟ ᱛᱮᱞᱮ ᱜᱤᱰᱤ ᱠᱟᱫᱟ ᱫᱟᱨᱮ ᱠᱟᱱ ᱛᱟᱞᱮᱭᱟ ᱠᱟᱴᱤᱡ ᱠᱟᱹᱴᱤᱡ
ᱚ ᱛᱟᱦᱚᱞᱮ ᱠᱷᱟᱱ ᱫᱚ ᱟᱯᱮᱥᱮᱫ ᱫᱚ ᱫᱟᱜ ᱞᱮᱠᱷᱟᱡ ᱜᱮ ᱞᱚᱥᱚᱫ ᱠᱟᱛᱮᱫ ᱨᱚᱦᱚᱭ ᱜᱮ ᱜᱟᱱᱚᱜ ᱜᱮᱭᱟ
ᱦᱮᱸ ᱜᱟᱱᱚᱜ ᱜᱮᱭᱟ ᱫᱟᱜ ᱞᱮᱠᱷᱟᱱᱮ ᱚᱱᱠᱟ ᱡᱳᱨ ᱧᱚᱜ
ᱦᱚᱞᱟ ᱢᱟᱸᱫᱷᱮᱨ ᱨᱮ ᱨᱤᱢᱤᱞ ᱵᱟᱲᱟ ᱠᱮᱫᱟ ᱟᱯ ᱥᱮᱫ ᱫᱚ ᱫᱟᱜ ᱞᱟᱜᱟᱭ ᱥᱮ ᱵᱟᱝ
ᱦᱮᱸ ᱫᱟᱜ ᱞᱮᱫ ᱜᱮᱭᱟᱭ ᱟᱨ ᱟᱯᱮ ᱥᱮᱫ ᱫᱚ
ᱟᱞᱮ ᱥᱮᱫ ᱫᱚ ᱵᱟᱭ ᱫᱟᱜ ᱟᱠᱟᱫᱟ ᱨᱤᱜᱤᱞ ᱛᱮᱫᱮ ᱨᱤᱢᱤᱞ ᱵᱟᱲᱟᱭᱮᱫ ᱵᱟᱭ ᱫᱟᱜ
ᱦᱚᱞᱟ ᱦᱚᱭ ᱫᱟᱜ ᱠᱮᱫᱟᱭ
ᱟᱯᱮ ᱥᱮᱫ ᱫᱚ ᱟᱢᱵᱟᱵᱚᱛᱤ ᱪᱮᱫ ᱞᱮᱠᱟ ᱠᱚ ᱢᱟᱱᱟᱣᱟ
ᱵᱷᱟᱜᱤ ᱜᱮ ᱟᱢᱵᱟᱵᱚᱛᱤ ᱫᱚᱠᱚ ᱢᱟᱱᱟᱣᱟ
ᱟᱵᱟᱵᱚᱛᱤ ᱫᱚ ᱥᱟᱱᱛᱟᱲ ᱠᱚᱣᱟᱜ ᱠᱟᱱᱟ ᱥᱮ ᱪᱷᱟᱹᱛᱤᱠ ᱠᱚᱣᱟᱜ ᱠᱟᱱᱟ
ᱦᱮᱸ
ᱟᱢᱵᱟᱵᱚᱛᱤ ᱫᱚ ᱥᱟᱱᱛᱟᱲ ᱠᱚᱣᱟᱜ ᱠᱟᱱᱟ ᱥᱮ ᱪᱷᱟᱹᱛᱤᱠ ᱠᱚᱣᱟᱜ ᱠᱟᱱᱟ
ᱤᱧ ᱫᱩᱧ ᱞᱟᱹᱭᱟ ᱚᱱᱟ ᱫᱚ ᱡᱷᱚᱛᱚ ᱦᱚᱲᱟᱜ ᱠᱟᱱ ᱜᱮᱭᱟ ᱡᱷᱚᱛᱚ ᱦᱚᱲ ᱜᱮᱛᱚ ᱠᱚ ᱢᱟᱱᱟᱣᱟ ᱟᱢᱵᱟᱵᱚᱛᱤ ᱯᱚᱨᱚᱵᱽ ᱫᱚ
ᱟᱢᱵᱟᱵᱚᱛᱤ ᱫᱚ ᱪᱮᱫ ᱞᱮᱠᱟ ᱠᱚ ᱢᱟᱱᱟᱣᱟ
ᱟᱢᱵᱟᱵᱚᱛᱤ ᱪᱮᱫᱠᱟ ᱠᱚ ᱢᱟᱱᱟᱣᱟ ᱠᱟᱱᱴᱷᱟᱲ ᱩᱞ ᱠᱟᱱᱴᱷᱟᱲ ᱠᱷᱟᱹᱡᱟᱹᱲᱤ ᱜᱮ ᱠᱚ ᱡᱚᱢᱟ ᱯᱤᱴᱷᱟᱹᱭᱟᱠᱚ
ᱢᱟᱱᱮ ᱡᱚᱢ ᱞᱮᱠᱷᱟᱡ ᱜᱮ ᱟᱢᱵᱟᱵᱚᱛᱤ ᱦᱩᱭᱱᱟ
ᱦᱮᱸ ᱟᱫᱚ ᱟᱢᱵᱟᱵᱚᱛᱤ ᱫᱚ ᱵᱟᱵᱟ ᱫᱚ ᱵᱟᱭ ᱵᱚᱸᱜᱟ ᱵᱩᱨᱩᱭᱟ ᱟᱢᱵᱟᱵᱚᱛᱤ ᱫᱚ ᱩᱠᱩᱨ ᱵᱟᱹᱧ ᱧᱮᱞ ᱠᱟᱫᱮᱭᱟ ᱵᱚᱸᱜᱟ ᱵᱩᱨᱩ ᱫᱚ
ᱩᱞ ᱡᱚᱠᱷᱚᱱ ᱫᱚ ᱵᱚᱸᱜᱟ ᱵᱩᱨᱩᱧ ᱧᱮᱞ ᱠᱮᱫᱮ ᱵᱟᱵᱟ
ᱫᱚᱠᱚ ᱵᱚᱸᱜᱟ ᱵᱩᱨᱩᱭᱮᱫ ᱛᱟᱦᱮᱱᱟ ᱠᱤᱱᱛᱩ ᱵᱟᱥᱛᱚᱵ ᱨᱮ ᱱᱤᱛᱚᱜ ᱫᱚ ᱧᱮᱞᱚᱜ ᱠᱟᱱᱟ ᱡᱮ ᱟᱢᱵᱟᱵᱚᱛᱤ ᱨᱮ ᱪᱤᱞᱤ ᱦᱚᱸ ᱵᱟᱠᱚ ᱵᱚᱸᱜᱟ ᱵᱩᱨᱩᱭ ᱥᱩᱛᱟᱹ ᱮᱱᱦᱤᱞᱳᱜ ᱧᱩᱛᱩᱢ ᱛᱮ ᱠᱟᱱᱴᱷᱟᱲ ᱫᱚ ᱩᱞ ᱫᱚ ᱠᱷᱟᱹᱡᱟᱹᱲᱤ ᱫᱚ ᱯᱤᱴᱷᱟᱹ ᱠᱟᱛᱮᱫ ᱫᱚ ᱞᱟᱴᱷᱟ ᱠᱟᱛᱮᱫ ᱫᱚ ᱡᱚᱢᱟ ᱠᱚ ᱧᱩᱭᱟᱠᱚ ᱵᱟᱥ
ᱦᱮᱸ ᱦᱮᱸ ᱵᱟᱵᱟ ᱫᱚ ᱦᱟᱱᱮ ᱵᱚᱸᱜᱟ ᱵᱩᱨᱩᱭᱟ ᱦᱟᱱᱮ ᱩᱞ ᱥᱚᱢᱚᱭ ᱩᱞ ᱨᱮ ᱟᱞᱮ ᱪᱷᱟᱹᱛᱩ ᱥᱩᱢᱚᱭ ᱜᱮ ᱵᱟᱝ ᱡᱚᱢ ᱵᱟᱝ ᱜᱟᱱᱚᱜ ᱛᱟᱦᱞᱮ ᱡᱚᱛᱚ ᱫᱤᱱ ᱦᱮᱸ ᱡᱚᱛᱚ ᱫᱤᱱ ᱵᱟᱭ ᱵᱚᱸᱜᱟ ᱵᱩᱨᱩ ᱡᱚᱠᱷᱚᱱ ᱪᱷᱟᱹᱛᱩ ᱡᱚᱛᱚᱠᱷᱚᱱ ᱵᱟᱝ ᱦᱩᱭᱩᱜ ᱠᱟᱱᱟ
ᱛᱚᱛᱚ ᱫᱤᱱ ᱫᱚ ᱱᱟᱣᱟ ᱥᱟᱠᱟᱢ ᱨᱮ ᱡᱚᱢ ᱧᱩ ᱵᱟᱝ ᱜᱟᱱᱚᱜᱼᱟ
ᱡᱚᱢ ᱧᱩ ᱦᱚᱸ ᱵᱟᱝ ᱜᱟᱱᱚᱜᱼᱟ ᱟᱨ ᱩᱞ ᱠᱚᱦᱚᱸ ᱡᱚᱢ ᱧᱩ ᱵᱟᱝ ᱜᱟᱱᱚᱜᱼᱟ
ᱦᱮᱸ ᱢᱟᱱᱮ ᱱᱟᱣᱟ ᱯᱷᱚᱞ ᱢᱟᱱᱮ ᱱᱟᱣᱟ ᱡᱚ ᱵᱤᱞᱤ ᱟᱨ ᱱᱟᱣᱟ ᱥᱟ ᱥᱟᱠᱟᱢ ᱨᱮ
ᱦᱮᱸ
ᱡᱚᱢ ᱵᱟᱭ ᱜᱟᱱᱚᱜᱼᱟ ᱦᱳᱭ
ᱦᱮᱸ ᱛᱟᱨᱯᱚᱨᱮ ᱟᱨᱦᱚᱸ ᱦᱩᱲᱩ ᱠᱚᱦᱚᱸ ᱦᱳᱲᱳ ᱡᱚᱠᱷᱚᱱ ᱱᱟᱣᱟ ᱪᱟᱣᱞᱮ ᱡᱚᱛᱚ ᱵᱟᱞᱮ ᱡᱚᱢᱟ ᱵᱟᱞᱮ ᱵᱚᱸᱜᱟ ᱵᱩᱨᱩᱭᱟ ᱛᱚᱛᱚ ᱢᱮ ᱦᱮᱸ
ᱜᱩᱲ ᱫᱟᱠᱟᱭᱟᱯᱮ ᱛᱚ ᱩᱱ ᱡᱚᱷᱟᱡ ᱫᱚ
ᱵᱟᱝ ᱟᱞᱮ ᱫᱚ ᱦᱟᱹᱠᱩ ᱩᱛᱩ ᱟᱛᱮᱫ ᱞᱮ ᱤᱭᱟᱹᱭᱟ
ᱚ ᱟᱞᱮ ᱥᱮᱱ ᱢᱟ ᱱᱟᱣᱟ ᱪᱟᱣᱞᱮ ᱡᱚᱠᱷᱚᱱᱮᱢ ᱡᱚᱢᱟ ᱚᱱᱟ ᱞᱟᱦᱟ ᱨᱮ ᱢᱤᱫ ᱫᱤᱱ ᱜᱩᱲ ᱫᱟᱠᱟᱭ ᱦᱩᱭᱩᱜᱼᱟ ᱜᱩᱲ ᱫᱟᱠᱟ ᱠᱟᱹᱴᱤᱡ ᱵᱚᱸᱜᱟᱭ ᱦᱩᱭᱩᱜᱼᱟ ᱜᱩᱲ ᱫᱟᱠᱟ ᱡᱚᱢᱟᱜ ᱦᱩᱭᱩᱜᱼᱟ ᱤᱱᱟᱹ ᱛᱟᱭᱚᱢ ᱱᱟᱣᱟ ᱪᱟᱣᱞᱮ ᱨᱮᱱᱟᱜ ᱫᱟᱠᱟ ᱡᱚᱢᱮᱢ ᱧᱟᱢᱟ ᱵᱟᱝᱠᱟᱟᱡ ᱫᱚ ᱵᱟᱝ
ᱚ ᱡᱷᱚᱛᱚ ᱦᱚᱲ ᱟᱯᱮ ᱟᱛᱳ ᱨᱮᱱ ᱠᱚ ᱠᱚᱨᱟᱣ ᱜᱮᱭᱟ ᱥᱮ ᱟᱯᱮ ᱜᱮᱯᱮ
ᱮᱸ ᱮᱸ ᱡᱮ ᱡᱟᱦᱟᱸᱭ ᱡᱟᱦᱟᱸ ᱞᱮᱠᱟ ᱠᱚ ᱫᱟᱲᱮᱭᱟᱜᱼᱟ ᱞᱟᱦᱟ ᱛᱮᱫᱚ ᱥᱟᱱᱟᱢ ᱦᱚᱲ ᱜᱮᱠᱚ ᱠᱚᱨᱟᱣᱮᱫ ᱛᱟᱦᱮᱱᱟ ᱟᱨ ᱱᱟᱦᱟᱜ ᱫᱚ ᱡᱚᱛᱚ ᱦᱚᱲ ᱫᱚ ᱵᱟᱝ ᱠᱚ ᱚᱱᱠᱟᱭ ᱜᱮᱭᱟ ᱠᱤᱪᱷᱩ ᱜᱟᱱ ᱠᱚ ᱚᱱᱠᱟ ᱵᱚᱸᱜᱟ ᱵᱩᱨᱩᱭᱟ ᱟᱨ ᱠᱤᱪᱷᱩ ᱜᱟᱱ ᱫᱚ ᱵᱟᱝ
ᱚ ᱛᱟᱦᱚᱞᱮ ᱚᱱᱟ ᱦᱩᱞ ᱢᱟᱦᱟ ᱫᱚ ᱛᱟᱦᱚᱞᱮ ᱪᱮᱫ ᱞᱮᱠᱟ ᱯᱮ ᱢᱟᱱᱟᱣ ᱜᱮᱭᱟ
ᱦᱩᱞ ᱢᱟᱦᱟ ᱫᱚ ᱡᱟᱦᱟᱸᱭ ᱡᱟᱦᱟᱸ ᱞᱮᱠᱟ ᱠᱚ ᱫᱟᱲᱮᱭᱟᱜᱼᱟ ᱠᱚ ᱢᱟᱱᱟ ᱜᱮᱭᱟ ᱟᱞᱮ ᱢᱟ ᱯᱟᱨᱥᱚᱱᱟᱞ ᱵᱷᱟᱵᱛᱮᱢᱟ ᱦᱩᱞ ᱢᱟᱦᱟ ᱦᱚᱸ ᱵᱟᱞᱮ ᱢᱟᱱᱟᱣ ᱜᱮᱭᱟ ᱟᱫᱚ ᱱᱚᱝᱠᱟ ᱟᱭᱢᱟ ᱥᱚᱝᱜᱚᱴᱷᱚᱱ ᱥᱟᱞᱟᱜ ᱡᱚᱯᱲᱟᱣ ᱠᱷᱟᱹᱛᱤᱨ ᱛᱮ ᱮ ᱠᱤᱪᱷᱩ ᱠᱤᱪᱷᱩ ᱥᱚᱝᱜᱚᱴᱷᱚᱱ ᱫᱟᱨᱟᱭ ᱛᱮᱫᱚ ᱫᱚ ᱠᱟᱹᱢᱤ ᱦᱩᱭᱩᱜ ᱛᱟᱦᱮᱱ ᱜᱮᱭᱟ ᱦᱩᱞ ᱢᱟᱦᱟ ᱢᱟᱱᱟᱣ ᱦᱩᱭᱩᱜ ᱛᱟᱦᱮᱱ ᱜᱮᱭᱟ
ᱚ
ᱟᱨ ᱦᱩᱞ ᱢᱟᱦᱟ ᱫᱚ ᱱᱮᱛᱟᱨ ᱫᱚ ᱱᱚᱝᱠᱟ ᱜᱮᱞᱮ ᱢᱟᱱᱟᱣᱟ ᱮ ᱮᱱᱦᱤᱞᱳᱜ ᱫᱚ ᱡᱟᱦᱟᱸ ᱠᱚ ᱠᱟᱱᱟ ᱟᱨ ᱪᱮᱫ ᱮᱱᱦᱤᱞᱳᱜ ᱟᱜ ᱤᱫᱤ ᱠᱟᱛᱮᱫ ᱢᱟᱱᱮ ᱛᱤᱨᱤᱥᱮ ᱡᱩᱱ ᱦᱩᱞ ᱢᱟᱦᱟ ᱪᱮᱫ ᱦᱚᱛᱮᱡ ᱛᱮ ᱦᱩᱭ ᱞᱮᱱᱟ ᱚᱠᱚᱭ ᱦᱚᱛᱮᱡ ᱛᱮ ᱦᱩᱭ ᱞᱮᱱᱟ ᱵᱟᱥ ᱤᱱᱟᱹᱠᱚ ᱠᱟᱛᱷᱟ ᱜᱮᱞᱮ ᱞᱟᱹᱭ ᱯᱟᱥᱱᱟᱣ ᱠᱚᱣᱟ ᱡᱟᱦᱟᱸᱭ ᱠᱚ ᱠᱚ ᱛᱟᱦᱮᱱᱟ
ᱚ
ᱩᱱᱠᱩ ᱠᱚ ᱤᱱᱟᱹ ᱠᱚ ᱠᱟᱛᱷᱟ ᱜᱮᱞᱮ ᱞᱟᱹᱭ ᱯᱟᱥᱱᱟᱣ ᱟᱠᱚᱣᱟ᱾ ᱤᱱᱟᱹ ᱥᱩᱢᱩᱝ ᱜᱮ ᱥᱮ ᱮᱱᱦᱤᱞᱳᱜᱼᱟᱜ ᱤᱫᱤ ᱠᱟᱛᱮᱜ ᱠᱟᱹᱴᱤᱡ ᱮ ᱵᱤᱱᱛᱤ ᱠᱟᱛᱷᱟ ᱥᱮ ᱠᱩᱫᱩᱢ ᱠᱟᱛᱷᱟ᱾ ᱥᱮ ᱠᱟᱹᱦᱱᱤ ᱠᱟᱛᱷᱟ ᱥᱩᱫᱷᱩ ᱤᱱᱟᱹ ᱥᱩᱢᱩᱝ ᱜᱮᱞᱮ ᱞᱟᱹᱭ ᱥᱚᱫᱚᱨ ᱟᱠᱚᱣᱟ ᱟᱨ ᱟᱨ ᱮᱴᱟᱜ ᱡᱟᱦᱟᱱᱟᱜ ᱢᱟ ᱚᱱᱠᱟ ᱞᱮᱠᱟ ᱵᱟᱭ ᱦᱳᱭᱳᱜᱼᱟ᱾
ᱦᱮᱸ᱾
ᱠᱤᱪᱷᱩ ᱠᱤᱪᱷᱩ ᱡᱟᱭᱜᱟ ᱨᱮᱫᱚ ᱧᱮᱞ ᱟᱠᱟᱱᱟ ᱡᱮ ᱵᱟᱝᱢᱟ ᱮᱱᱦᱤᱞᱚᱜ ᱧᱩᱛᱩᱢ ᱛᱮ ᱚᱨᱠᱮᱥᱴᱟᱨ ᱠᱚ ᱵᱮᱱᱟᱣ ᱤᱭᱟᱹ ᱠᱚᱨᱟᱣ ᱦᱚᱪᱚᱭᱮᱫᱼᱟ᱾ ᱥᱮ ᱮᱱᱮᱡ ᱥᱮᱨᱮᱧ ᱠᱚ ᱠᱚᱨᱟᱣ ᱦᱚᱪᱚᱭᱮᱫ ᱥᱮ ᱵᱚᱞ ᱠᱷᱮᱸᱞᱳᱰ ᱠᱚ ᱠᱚ ᱠᱚᱨᱟᱣ ᱦᱚᱪᱚᱭᱮᱫᱼᱟ᱾ ᱛᱚ ᱟᱢ ᱚᱱᱟ ᱠᱚ ᱤᱫᱤ ᱠᱛᱮᱫ ᱪᱮᱫ ᱮᱢ ᱞᱟᱹᱭᱟ ᱡᱮ ᱚᱱᱟ ᱠᱚᱫᱚ ᱴᱷᱤᱠ ᱦᱩᱭᱩᱜ ᱠᱟᱱᱟ ᱥᱮ ᱵᱟᱝ?
ᱵᱟᱝ ᱤᱧᱫᱩᱧ ᱞᱟᱹᱭᱟ ᱚᱱᱟ ᱠᱚᱫᱚ ᱴᱷᱤᱠ ᱫᱚ ᱵᱟᱝ ᱦᱳᱭᱳᱜ ᱠᱟᱱᱟ᱾ ᱚᱱᱟ ᱯᱚᱨᱮᱨ ᱫᱤᱱ ᱦᱤᱞᱳᱜ ᱛᱮᱦᱮᱧ ᱡᱩᱫᱤ ᱡᱮᱢᱚᱱ ᱛᱤᱨᱤᱥᱟ ᱡᱩᱱ ᱚᱱᱟ ᱜᱟᱯᱟ ᱚᱱᱟ ᱠᱚᱫᱚ ᱠᱚ ᱠᱚᱨᱟᱣ ᱞᱮᱠᱷᱟᱱ ᱵᱷᱟᱜᱮᱜᱼᱟ᱾
ᱠᱟᱨᱚᱱ ᱮᱱᱦᱤᱞᱳᱜ ᱢᱟ ᱟᱵᱚᱣᱟᱜ ᱢᱟ ᱨᱟᱹᱥᱠᱟᱹ ᱫᱤᱱ ᱢᱟ ᱵᱟᱭ ᱵᱟᱝ ᱛᱟᱦᱮᱸ ᱠᱟᱱᱟ ᱥᱮ ᱵᱟᱝ ᱠᱟᱱᱟ᱾ ᱪᱟᱞᱟᱜ
ᱨᱚᱲ ᱠᱟᱹᱴᱤᱡ ᱵᱟᱝ ᱟᱸᱡᱚᱢᱚᱜ ᱠᱟᱱ ᱛᱟᱢᱟ᱾
ᱟᱨ ᱱᱮᱴᱚᱣᱟᱨᱠ ᱡᱟᱹᱱᱤᱡ ᱠᱷᱟᱱ ᱛᱷᱚᱲᱟ ᱰᱤᱥᱴᱟᱵ ᱮᱫ ᱛᱤᱧᱟᱹᱭ᱾
ᱚ᱾
ᱛᱤᱦᱤᱧ ᱜᱟᱯᱟ ᱦᱮᱸ ᱟᱸᱡᱚᱢᱚᱜ ᱠᱟᱱᱟ ᱴᱷᱤᱠᱴᱷᱟᱠ᱾
ᱪᱮᱫ ᱵᱟᱹᱧ ᱟᱸᱡᱚᱢ ᱛᱤᱭᱟᱹᱜ ᱮᱫᱟ᱾
ᱞᱟᱹᱭ ᱮᱫᱟᱹᱧ ᱴᱷᱤᱠ ᱴᱷᱟᱠ ᱟᱸᱡᱚᱢᱚᱜ ᱠᱟᱱᱟ ᱥᱮ
ᱦᱮᱸ ᱞᱟᱹᱭ ᱢᱮ᱾
ᱦᱮᱸ ᱦᱮᱸ᱾ ᱚᱱᱟᱜᱮ ᱛᱤᱦᱤᱧ ᱜᱟᱯᱟ ᱱᱮᱴᱚᱣᱟᱨᱠ ᱨᱮᱱᱟᱜ ᱟᱹᱰᱤ ᱰᱤᱥᱴᱟᱵ ᱛᱚ ᱱᱚᱣᱟ ᱞᱟᱹᱜᱤᱫ ᱛᱮ ᱪᱮᱫ ᱪᱤᱠᱟᱭ ᱩᱪᱤᱛ ᱠᱟᱱᱟ?
ᱤᱧ ᱫᱚ ᱵᱟᱹᱧ ᱵᱟᱲᱟᱭ ᱜᱮᱭᱟ ᱚᱱᱟ ᱱᱮᱴᱚᱣᱟᱨᱠ ᱵᱮᱯᱟᱨ ᱱᱤᱭᱟᱹ ᱫᱚ ᱫᱚᱢᱮ ᱥᱳᱞᱳ ᱜᱮ ᱪᱟᱞᱟᱜ ᱠᱟᱱᱟ᱾
ᱚᱱᱟ ᱜᱮᱥᱮ᱾ ᱮᱢ ᱦᱚᱯᱮ ᱮᱢᱟ ᱟᱠᱚ ᱠᱟᱱ ᱜᱮᱭᱟ ᱟᱨ ᱢᱟᱱᱮ ᱮᱠᱤ ᱠᱳᱢᱯᱟᱱᱤ ᱨᱮ ᱡᱚᱛᱚ ᱦᱚᱲ ᱠᱚ ᱥᱮᱞᱮᱫ ᱟᱠᱟᱱᱟ᱾ ᱢᱟᱱᱮ ᱵᱤᱥᱮᱥ ᱠᱟᱭᱛᱮ ᱡᱤᱭᱳ ᱨᱮ ᱟᱭᱢᱟ ᱡᱟᱹᱥᱛᱤ ᱦᱚᱲ ᱠᱚ ᱥᱮᱞᱮᱫ ᱠᱟᱱᱟ᱾ ᱟᱨ ᱡᱤᱭᱳ ᱠᱚ ᱡᱟᱦᱟᱸᱭ ᱠᱚᱠᱚ ᱪᱟᱞᱟᱣ ᱮᱜᱼᱟ ᱩᱱᱠᱩ ᱠᱚᱣᱟᱜ ᱫᱚ ᱡᱚᱛᱚ ᱫᱤᱠ ᱫᱤᱭᱮ ᱜᱮ ᱱᱮᱴᱚᱣᱟᱨᱠ ᱫᱚ ᱟᱹᱰᱤ ᱥᱞᱳ ᱜᱮ ᱛᱟᱠᱚᱣᱟ᱾
ᱚ᱾
ᱟᱨ ᱚᱱᱟ ᱨᱮᱜᱮ ᱡᱚᱛᱚ ᱠᱷᱚᱱᱟᱜ ᱡᱟᱹᱥᱛᱤ ᱠᱷᱚᱱᱟᱜ ᱡᱟᱹᱥᱛᱤ ᱦᱚᱲ ᱢᱟᱱᱮ
ᱦᱮᱸ᱾
ᱟᱹᱰᱤ ᱟᱥᱛᱮ ᱨᱚᱲ ᱟᱸᱡᱚᱢᱚᱜ ᱠᱟᱱ ᱛᱟᱢᱟ᱾ ᱡᱳᱨ ᱠᱞᱤᱭᱟᱨ ᱫᱚ ᱵᱟᱝ ᱟᱸᱡᱚᱢᱚᱜ ᱠᱟᱱ ᱛᱟᱢᱟ᱾
ᱱᱮᱴᱚᱣᱟᱨᱠ ᱦᱚᱛᱮᱡ ᱛᱮᱜᱮ ᱱᱚᱝᱠᱟᱜ ᱠᱟᱱᱟ᱾ ᱢᱮᱱᱠᱷᱟᱱ ᱪᱮᱠᱟ ᱫᱟᱲᱮᱭᱟᱜ ᱟᱹᱧ ᱢᱟ ᱞᱟᱹᱭᱢᱮ ᱤᱧᱦᱚᱧ ᱪᱮᱥᱴᱟᱭᱮᱫ ᱜᱮᱭᱟ ᱡᱮ ᱡᱟᱛᱮ ᱵᱷᱟᱹᱜᱤ ᱟᱸᱡᱚᱢᱚᱜ ᱢᱟ᱾
ᱦᱩᱸ᱾
ᱛᱟᱦᱚᱞᱮ ᱟᱯᱮ ᱫᱚ ᱛᱤᱥ ᱠᱚᱛᱮ ᱦᱳᱲᱳ ᱫᱚᱯᱮ ᱮᱨᱟ ᱥᱮ ᱜᱤᱰᱤᱭᱟᱯᱮ ᱪᱮᱫ ᱯᱮ ᱢᱮᱱᱟ ᱟᱯᱮ ᱫᱚ?
ᱦᱮᱸ ᱮᱨ, ᱟᱯᱷᱚᱨ, ᱜᱤᱰᱤ ᱡᱚᱛᱚ ᱜᱮᱞᱮ ᱞᱟᱹᱭᱟ ᱡᱟᱦᱟᱸᱴᱟᱜ ᱜᱮᱢ ᱢᱮᱱ᱾ ᱛᱚ ᱚᱱᱠᱟ ᱫᱟᱜ ᱵᱟᱞᱮ ᱧᱟᱢ ᱞᱮᱠᱷᱟᱱ ᱫᱚ ᱪᱤᱠᱟᱹ ᱠᱟᱛᱮᱫ ᱞᱮ ᱜᱤᱰᱤᱭᱟ? ᱫᱟᱜ ᱞᱮ ᱧᱟᱢ ᱞᱮᱠᱷᱟᱱ ᱥᱮ ᱦᱟᱸᱜ ᱞᱮ ᱮᱨ ᱟᱯᱷᱚᱨ ᱜᱚᱫ ᱜᱮᱭᱟ᱾ ᱟᱫᱚ ᱚᱱᱠᱟ ᱞᱮᱠᱟ ᱢᱟ ᱫᱟᱜ ᱜᱮ ᱵᱟᱭ ᱫᱟᱜ ᱟᱠᱟᱫᱟ᱾
ᱟᱯᱮ ᱥᱮᱫ ᱫᱚ ᱤᱭᱟᱹ ᱠᱚ ᱵᱟᱹᱱᱩᱜᱼᱟ ᱥᱮᱞᱚ ᱠᱚ? ᱵᱟᱠᱚ ᱵᱟᱹᱭᱥᱟᱹᱣ ᱠᱟᱜ ᱯᱮᱭᱟ ᱢᱟᱴᱷ ᱥᱮᱫ ᱨᱮ ᱵᱟᱹᱫᱽ ᱥᱮᱫ ᱨᱮ?
ᱵᱟᱹᱱᱩᱜᱼᱟ ᱵᱟᱹᱱᱩᱜᱼᱟ᱾ ᱚᱲᱟᱜ ᱨᱮ ᱧᱩ ᱞᱟᱹᱜᱤᱫ ᱛᱤᱱᱟᱹᱜ ᱡᱟᱞᱟ ᱛᱟᱞᱮ, ᱟᱨ ᱟᱢ ᱠᱷᱮᱛ ᱨᱮᱱᱟᱜ ᱪᱟᱥᱵᱟᱥ ᱨᱮᱱᱟᱜ ᱠᱟᱛᱷᱟ ᱮ ᱞᱟᱹᱭᱮᱜᱼᱟ ᱚᱱᱟ ᱞᱟᱹᱜᱤᱫ ᱢᱟ ᱮᱴᱟᱜ ᱨᱚᱠᱚᱢ ᱵᱮᱯᱟᱨ ᱦᱮᱱᱟᱜᱼᱟ᱾ ᱟᱞᱮ ᱧᱩ ᱞᱟᱹᱜᱤᱫ ᱫᱟᱜ ᱢᱚᱡᱽ ᱛᱮ ᱵᱟᱞᱮ ᱧᱟᱢᱟ ᱦᱟᱱᱮ ᱴᱮᱝᱠᱟᱨ ᱛᱮ ᱫᱟᱜ ᱠᱚ ᱟᱹᱜᱩ ᱦᱚᱴᱚ ᱟᱫᱮᱭᱟ
ᱚ ᱛᱟᱞᱦᱮ ᱫᱟᱜ ᱛᱮᱫᱚ ᱫᱚᱢᱮ ᱜᱮᱯᱮ ᱠᱚᱥᱴᱚ ᱜᱮᱭᱟ
ᱫᱟᱜ ᱛᱮᱫᱚ ᱟᱹᱰᱤ ᱥᱚᱠᱛᱚ ᱞᱮ ᱠᱚᱥᱴᱚ ᱜᱮᱭᱟ ᱵᱟᱹᱠᱤ ᱡᱤᱱᱤᱥ ᱫᱚ ᱮᱴᱟᱜ ᱮᱴᱟᱜ ᱡᱤᱱᱤᱥ ᱫᱚ ᱠᱚᱥᱴᱚ ᱠᱚᱥᱴᱚ ᱫᱚ ᱵᱟᱹᱱᱩᱜ ᱞᱮ ᱨᱮᱦᱚᱸ ᱫᱟᱜ ᱛᱮᱫᱚ ᱟᱹᱰᱤᱞᱮ ᱠᱚᱥᱴᱚ ᱜᱮᱭᱟ
ᱚ
ᱩᱱ ᱠᱚᱨᱮᱢ ᱢᱮᱱᱟ ᱨ ᱠᱮᱫᱼᱟ ᱞᱮ
ᱚ
ᱟᱨ ᱟᱯᱮ ᱥᱮᱫ ᱫᱚ ᱥᱚᱨᱦᱟᱭ ᱠᱚ ᱪᱮᱫ ᱞᱮᱠᱟ ᱠᱚ ᱢᱟᱱᱟᱣ ᱜᱮᱭᱟ
ᱟᱞᱮ ᱫᱚ ᱟᱫᱚ ᱛᱟᱞᱮ ᱚᱱᱠᱟ ᱞᱮᱠᱟ ᱫᱚ ᱵᱟᱢ ᱢᱟᱱᱟᱣ ᱫᱚ ᱵᱟᱝ ᱦᱩᱭᱩᱜ ᱜᱮᱭᱟ᱾ ᱟᱫᱚ ᱠᱩᱲᱤ ᱜᱤᱫᱽᱨᱟᱹ ᱠᱚ ᱚᱫᱚ ᱡᱟᱦᱮᱨ ᱫᱚ ᱵᱟᱝ ᱠᱚ ᱪᱟᱞᱟᱜ ᱜᱮᱭᱟ ᱟᱞᱮ ᱟᱛᱩ ᱨᱮᱫᱚ᱾
ᱟᱪᱪᱷᱟ ᱵᱟᱦᱟ ᱵᱚᱸᱜᱟ ᱦᱚᱸ ᱡᱟᱦᱮᱨ ᱠᱩᱲᱤ ᱜᱤᱫᱽᱨᱟᱹ ᱠᱚ ᱪᱟᱞᱟᱜᱼᱟ ᱥᱮ ᱵᱟ?
ᱵᱟᱝ ᱟᱞᱮ ᱫᱚ ᱵᱟᱞᱮ ᱪᱟᱞᱟᱜ ᱜᱮᱭᱟ ᱚᱠᱟᱨᱮ ᱦᱚᱲ ᱫᱚ
ᱟᱪᱪᱷᱟ ᱪᱮᱫᱟᱜ ᱟᱯᱮᱯᱮ ᱪᱟᱞᱟᱜ ᱜᱮᱭᱟ? ᱵᱟᱵᱟ ᱪᱮᱫ ᱯᱮ ᱪᱟᱞᱟᱜ ᱜᱮᱭᱟ? ᱢᱟᱱᱮ ᱚᱠᱚᱭ ᱦᱚᱸ ᱵᱟᱠᱚ ᱪᱟᱞᱟᱜ ᱛᱮ ᱵᱟᱯᱮ ᱪᱟᱞᱟᱜᱼᱟ ᱥᱮ ᱟᱯᱮ ᱥᱮᱫ ᱫᱚ ᱪᱟᱞᱟᱜ ᱢᱟᱱᱟ ᱜᱮᱛᱮ ᱵᱟᱯᱮ ᱪᱟᱞᱟᱜᱼᱟ?
ᱵᱟᱝ ᱚᱱᱟ ᱫᱚ ᱦᱚᱲ ᱢᱮᱥᱟ ᱫᱤᱠᱩ ᱠᱚ ᱡᱟᱦᱮᱨ ᱛᱟᱞᱮ
ᱪᱮᱫᱟᱜ ᱦᱚᱲ ᱢᱮᱥᱟ ᱫᱤᱠᱩ ᱫᱚ ᱡᱟᱦᱮᱨ ᱪᱤᱠᱟᱹᱛᱮ ᱦᱩᱭ ᱫᱟᱲᱮᱭᱟᱜᱼᱟ? ᱡᱟᱦᱮᱨ ᱢᱟ ᱠᱷᱟᱹᱞᱤ ᱥᱟᱱᱛᱟᱲ ᱠᱚᱣᱟᱜ ᱠᱟᱱ ᱜᱮᱫᱚ ᱪᱮᱫ ᱞᱮᱠᱟ ᱵᱟᱹᱧ ᱵᱩᱡᱷᱟᱹᱣ ᱧᱟᱢ ᱞᱮᱜᱼᱟ ᱟᱨ ᱢᱤᱫ ᱫᱷᱟᱣ ᱡᱩᱫᱤᱢ ᱞᱟᱹᱭᱟ ᱞᱟᱹᱭ ᱫᱟᱹᱧ ᱵᱟᱹᱧ ᱟᱸᱚᱢ ᱵᱡᱟᱹᱣ ᱞᱮᱫᱟ ᱟᱨ ᱢᱤᱫ ᱫᱷᱟᱣ ᱡᱩᱤᱢ ᱞᱟᱹᱭᱟ
ᱦᱮᱞᱳ
ᱦᱮᱸ
ᱦᱮᱞᱳ ᱠᱟᱹᱴᱤᱡ ᱠᱷᱚᱱ ᱜᱮᱧ ᱧᱮᱞ ᱟᱹᱜᱩ ᱦᱳᱭ ᱠᱟᱱᱟ ᱡᱮ ᱚᱲᱟᱜ ᱨᱮᱱ ᱟᱭᱳ ᱛᱟᱠᱚ ᱦᱚᱸ ᱵᱟᱠᱚ ᱪᱟᱞᱟᱣ ᱠᱟᱱᱟ ᱥᱩᱫᱷᱩ ᱵᱟᱵᱟ ᱛᱟᱠᱚ ᱠᱚ ᱪᱟᱞᱟᱜ ᱜᱮᱭᱟ
ᱟᱪᱪᱷᱟ ᱟᱪᱪᱷᱟ ᱚᱱᱟ ᱫᱩᱧ ᱵᱩᱡᱷᱟᱹᱣ ᱠᱮᱫᱟ ᱡᱮ ᱠᱟᱹᱴᱤᱡ ᱠᱷᱚᱱᱟᱜ ᱡᱮᱢᱚᱱ ᱯᱮ ᱧᱮᱞ ᱟᱹᱜᱩ ᱠᱟᱜᱼᱟ ᱚᱱᱠᱟ ᱜᱮᱯᱮ ᱠᱟᱹᱢᱤ ᱠᱟᱜᱼᱟ ᱠᱤᱱᱛᱩ ᱢᱤᱫᱴᱟᱝ ᱡᱤᱱᱤᱥ ᱵᱟᱹᱧ ᱵᱩᱡᱷᱟᱹᱣ ᱫᱟᱲᱮᱜ ᱠᱟᱱᱟ ᱡᱮ ᱫᱤᱠᱩ ᱢᱮᱤᱥᱟᱞ ᱦᱚᱲᱼᱟᱜ ᱡᱟᱦᱮᱨ ᱫᱚ ᱚᱠᱟ ᱞᱮᱠᱟ ᱨᱮ
ᱫᱤᱠᱩ ᱠᱚᱦᱚᱸ ᱡᱟᱹᱱᱤᱡ ᱯᱩᱡᱟᱹᱭ ᱟᱠᱚ ᱤᱧ ᱫᱚ ᱵᱟᱹᱧ ᱵᱟᱲᱟᱭᱼ ᱟ ᱟᱹᱜᱩ ᱠᱚᱣᱟ ᱠᱚ ᱚᱸᱰᱮ
ᱢᱟᱱᱮ ᱥᱟᱱᱛᱟᱲ ᱟᱵᱚ ᱪᱮᱫ ᱥᱤᱢ ᱦᱚᱯᱚᱱ ᱥᱟᱵ ᱠᱟᱛᱮᱜ ᱡᱟᱦᱮᱨ ᱵᱚᱱ ᱪᱟᱞᱟᱜᱼᱟ ᱫᱤᱠᱩ ᱦᱚᱸ ᱚᱱᱠᱟ ᱠᱤ ᱫᱷᱩᱛᱤ ᱠᱟᱛᱮᱫ ᱥᱤᱢ ᱦᱚᱯᱚᱱ ᱥᱟᱵ ᱠᱟᱛᱮᱫ ᱡᱟᱦᱮᱨ ᱠᱚ ᱪᱟᱞᱟᱜᱼᱟ
ᱤᱧ ᱫᱚ ᱵᱟᱹᱧ ᱵᱟᱲᱟᱭᱼᱟ ᱚᱱᱟ ᱠᱚᱫᱚ ᱟᱫᱚ
ᱠᱟᱹᱴᱤᱡ ᱡᱩᱫᱤ ᱱᱚᱣᱟ ᱠᱟᱛᱷᱟ ᱠᱟᱹᱴᱤᱡ ᱡᱩᱫᱤ ᱠᱷᱚᱸᱫᱽᱨᱟᱣ ᱠᱟᱛᱮᱫ ᱮᱢ ᱞᱟᱹᱭ ᱫᱟᱲᱮᱟᱹᱧᱼᱟ
ᱤᱧ ᱫᱚ ᱵᱟᱹᱧ ᱞᱟᱹᱭ ᱫᱟᱲᱮᱭᱟᱜᱼᱟ ᱠᱟᱨᱚᱱ ᱛᱟᱞᱦᱮ ᱚᱱᱟ ᱞᱟᱹᱭ ᱠᱚᱛᱛᱮ ᱜᱮᱞᱮ ᱵᱟᱵᱟ ᱠᱩᱞᱤᱭᱮ ᱦᱩᱭᱩᱜᱼᱟ ᱡᱮ ᱵᱟᱵᱟ ᱛᱮ ᱪᱟᱞᱟᱣ ᱵᱟᱲᱟ ᱠᱟᱱᱟ ᱵᱟᱵᱟ ᱠᱩᱞᱤ ᱦᱩᱭᱩᱜᱼᱟ ᱡᱮ
ᱦᱳᱭ ᱩᱱᱤ ᱵᱟᱵᱟ ᱠᱩᱞᱤ ᱠᱟᱛᱮᱜ ᱜᱮ ᱱᱚᱣᱟ ᱠᱟᱛᱷᱟ ᱠᱟᱷᱟ ᱫᱚ ᱚᱱᱟᱜᱤᱧ ᱢᱮᱱ ᱦᱚᱪᱚᱭᱮᱜᱼᱟ ᱡᱮ ᱡᱩᱫᱤ ᱵᱟᱵᱟ ᱠᱩᱞᱤ ᱠᱟᱛᱮᱫ ᱜᱮ ᱱᱚᱣᱟ ᱠᱟᱛᱷᱟ ᱡᱩᱫᱤᱢ ᱞᱟᱹᱭ ᱫᱟᱲᱮᱟᱹᱧ ᱟ ᱟᱹᱰᱤ ᱱᱟᱯᱟᱭ ᱠᱚᱜᱼᱟ
ᱦᱮᱸ ᱛᱟᱦᱞᱮ ᱡᱚᱠᱷᱚᱱ ᱨᱚᱯᱚᱲ ᱦᱩᱭᱩᱜᱼᱟ ᱛᱚᱠᱷᱚᱱ ᱤᱧ ᱞᱟᱹᱭ ᱟᱢ ᱦᱩᱭᱩᱜᱼᱟ ᱪᱮᱫᱟᱜ ᱵᱟᱝ
ᱢᱟᱱ ᱟᱹᱰᱤ ᱦᱟᱦᱟᱲᱟᱜ ᱜᱮ ᱵᱩᱡᱷᱟᱹᱜ ᱠᱟᱱᱟ ᱠᱟᱱᱟ ᱱᱚᱣᱟ ᱠᱟᱛᱷᱟ ᱟᱸᱡᱚᱢ ᱠᱟᱛᱮᱫ ᱡᱮ ᱫᱤᱠᱩ ᱢᱮᱥᱟᱞ ᱦᱚᱲᱼᱟᱜ ᱡᱟᱦᱮᱨ
ᱦᱮᱸ ᱩᱱᱠᱩᱣᱼᱟᱜ ᱡᱟᱭᱜᱟ ᱠᱟᱱᱟ ᱥᱮ ᱫᱤᱠᱩᱣᱼᱟᱜ ᱡᱟᱭᱜᱟ ᱠᱟᱱᱟ ᱥᱮ ᱤᱧ ᱫᱚ ᱵᱟᱹᱧ ᱵᱟᱲᱟᱭᱟ ᱴᱷᱤᱠ ᱮᱠᱴᱟ ᱫᱚ,
ᱦᱟᱱᱟ ᱠᱟᱛᱷᱟ ᱫᱚ ᱚᱱᱟ ᱠᱟᱛᱷᱟ ᱫᱚ ᱮᱴᱟᱜ ᱠᱟᱛᱷᱟ ᱠᱟᱱᱟ ᱡᱮ ᱫᱤᱠᱩᱣᱟᱜ ᱡᱟᱭᱜᱟ, ᱥᱮ ᱫᱤᱠᱩᱣᱟᱜ ᱡᱟᱭᱜᱟ ᱨᱮ ᱦᱚᱲᱼᱟᱜ ᱡᱟᱦᱮᱨ ᱢᱮᱱᱟᱜᱼᱟ ᱚᱱᱟ ᱠᱟᱛᱷᱟ ᱫᱚ ᱵᱟᱝᱟ ᱡᱮ ᱢᱮᱥᱟᱞ ᱛᱮ, ᱡᱟᱦᱮᱨ ᱡᱟᱦᱟᱸ ᱦᱚᱜᱼᱚᱱᱟ ᱠᱟᱛᱷᱟ ᱨᱮ ᱟᱹᱰᱤ ᱦᱟᱦᱟᱲᱟᱜ ᱵᱩᱡᱷᱟᱹᱜ ᱠᱟᱱᱟ ᱾ ᱡᱮ ᱚᱠᱟ ᱞᱮᱠᱟ ᱨᱮ ᱫᱤᱠᱩ ᱥᱟᱞᱟᱜ ᱥᱟᱱᱛᱟᱲᱟᱜ ᱡᱟᱦᱮᱨ ᱫᱚ ᱢᱤ ᱫ ᱫᱟᱲᱮᱭᱟᱜᱼᱟ ᱥᱮ ᱫᱤᱠᱩᱣᱟᱜ ᱟᱵᱚ ᱥᱟᱱᱛᱟᱲᱟᱜ ᱡᱟᱦᱮᱨ ᱨᱮ ᱫᱤᱠᱩ ᱪᱮᱫ ᱞᱮᱠᱟᱨᱮ ᱯᱩᱡᱟᱹᱭ ᱮᱢᱚᱜ ᱠᱟᱱᱟ ᱾ ᱮᱢᱚᱜ ᱮᱢ ᱫᱟᱲᱮᱭᱟᱜᱼᱟᱭ ᱚᱱᱟ ᱨᱮᱱᱟᱜ ᱦᱚᱸ ᱯᱨᱚᱥᱮᱥᱤᱝ ᱢᱮᱱᱟᱜᱼᱟ ᱵᱟᱴ ᱪᱮᱫ ᱞᱮᱠᱟ ᱨᱮ ᱮᱢᱚᱜ, ᱠᱟᱱᱟ ᱚᱱᱟ ᱠᱟᱛᱷᱟ ᱵᱟᱝ ᱦᱩᱤᱡᱩᱜ ᱠᱟᱱᱟ ᱾
ᱦᱮᱸ ᱾ ᱟᱫᱚ ᱛᱟᱦᱚᱞᱮ ᱵᱟᱵᱟ ᱠᱩᱞᱤᱭᱮ ᱦᱩᱭᱩᱜ-ᱟ ᱪᱤᱠᱟᱹ ᱞᱮᱠᱟᱛᱮ ᱱᱚᱝᱠᱟ ᱟᱵᱚᱣᱟᱜ ᱡᱟᱦᱮᱨ ᱫᱚ
ᱟᱪᱪᱷᱟ ᱟᱨ ᱵᱟᱝᱠᱷᱟᱡ ᱢᱟ ᱱᱤᱛ, ᱱᱤᱛᱚᱜ ᱫᱚ ᱱᱚᱝᱠᱟᱱᱟᱜ ᱢᱤᱫᱴᱟᱝ ᱟᱵᱚᱣᱟᱜ ᱛᱤᱨᱮ ᱯᱟᱣᱟᱨ ᱦᱮᱱᱟᱜᱼᱟ ᱡᱩᱫᱤᱭᱳ ᱫᱤᱠᱩᱣᱟᱜ ᱡᱟᱭᱜᱟ ᱨᱮ ᱟᱵᱚᱣᱟᱜ ᱡᱟᱦᱮᱨ ᱦᱮᱱᱟᱜᱼᱟ ᱾ ᱠᱤᱱᱛᱩ ᱚᱱᱟ ᱫᱚ ᱩᱱᱠᱩ ᱮ ᱢᱟᱱᱮ ᱡᱩᱫᱤ, ᱢᱟᱱᱮ ᱯᱨᱚᱥᱮᱥᱤᱝ ᱢᱟᱫᱽᱫᱷᱚᱢ ᱛᱮ ᱪᱟᱞᱟᱣ ᱜᱟᱱ ᱞᱮᱱᱠᱷᱟᱱᱡ ᱫᱚ ᱚᱱᱟ ᱡᱟᱦᱮᱨ ᱫᱚ ᱠᱤᱱᱛᱩ ᱟᱵᱚᱣᱟᱜ ᱦᱩᱭᱩᱜᱼᱟ ᱾ ᱡᱩᱫᱤ ᱟᱵᱚ ᱫᱤᱨᱜᱷᱚ ᱫᱤᱱ ᱫᱷᱚᱨᱮ ᱚᱸᱰᱮ ᱵᱚᱱ ᱵᱚᱸᱜᱟ ᱵᱩᱨᱩ ᱟᱹᱜᱩ ᱟᱠᱟᱫᱟ, ᱛᱟᱦᱚᱞᱮ ᱚᱱᱟ ᱫᱚ ᱟᱵᱚᱣᱟᱜ ᱜᱮ ᱦᱩᱭᱩᱜᱼᱟ ᱟᱵᱚᱣᱟᱜ ᱧᱩᱛᱩᱢ ᱨᱮᱜᱮ ᱦᱤᱡᱩᱜᱼᱟ ᱥᱮ ᱟᱹᱜᱩ ᱜᱟᱱᱚᱜᱼᱟ ᱾ ᱚᱱᱟ ᱫᱚ ᱠᱤᱱᱛᱩ ᱫᱤᱠᱩᱣᱟᱜ ᱫᱚ ᱪᱮᱫ ᱦᱚᱸ ᱵᱟᱭ ᱛᱟᱦᱮᱱᱟ ᱱᱚᱝᱠᱟ ᱞᱮᱠᱟ ᱦᱚᱸ, ᱥᱤᱥᱴᱮᱢ ᱢᱮᱱᱟᱜᱼᱟ ᱢᱟᱱᱮ ᱱᱚᱝᱠᱟ ᱟᱸᱡᱚᱢ ᱦᱩᱭ ᱟᱠᱟᱱᱟ ᱟᱨᱠᱤ,
ᱦᱮᱸ ᱾
ᱟᱫᱚ ᱚᱱᱟ ᱵᱟᱨᱮᱛᱮ ᱡᱩᱫᱤ ᱠᱟᱹᱴᱤᱡ ᱮᱢ ᱡᱟᱱᱟᱣ ᱫᱟᱲᱮ ᱤᱧᱟᱹ ᱟᱹᱰᱤᱜᱮ ᱱᱟᱯᱟᱭ ᱠᱚᱜᱼᱟ ᱱᱤᱛᱚᱜ ᱵᱟᱝ ᱨᱮᱦᱚᱸ
ᱦᱮᱸ ᱟᱫᱚ ᱛᱟᱭᱱᱚᱢ ᱛᱮ ᱚᱱᱟ ᱫᱚ ᱵᱟᱵᱟ ᱠᱩᱞᱤ ᱠᱟᱛᱮ ᱤᱧ ᱞᱟᱹᱭ ᱟᱢᱟ ᱛᱟᱦᱚᱞᱮ ᱾
ᱮᱠᱟᱞ ᱮᱠᱟᱞ ᱾
ᱦᱩᱸ ᱾
ᱟᱪᱪᱷᱟ ᱵᱚᱸᱜᱟ ᱵᱩᱨᱩ ᱯᱩᱨᱟᱹᱣ ᱠᱟᱛᱮᱫ ᱛᱟᱨᱯᱚᱨᱮ ᱫᱚ ᱟᱫᱚ ᱪᱤᱠᱟᱹᱭᱟᱯᱮ?
ᱟᱫᱚ ᱠᱚ ᱦᱤᱡᱩᱜᱼᱟ ᱚᱸᱰᱮ ᱵᱚᱸᱜᱟ ᱵᱩᱨᱩ ᱦᱚᱴᱚ ᱠᱟᱫᱟ ᱠᱚ ᱟᱨ ᱚᱲᱟᱜ ᱠᱚ ᱦᱤᱡᱩᱜᱼᱟ ᱾
ᱛᱟᱦᱚᱞᱮ ᱟᱯᱮ ᱫᱚ ᱵᱟᱦᱟ ᱨᱮᱦᱚᱸ ᱥᱚᱨᱦᱟᱭ ᱨᱮᱦᱚᱸ ᱥᱮ ᱟᱨᱚ ᱡᱟᱦᱟᱸ ᱮᱢᱟᱱ ᱛᱮᱱᱟᱜ ᱯᱩᱡᱟᱹ ᱦᱩᱭᱩᱜᱼᱟ ᱚᱠᱟᱴᱟᱜ ᱯᱩᱡᱟᱹ ᱨᱮᱦᱚᱸ ᱡᱟᱦᱮᱨ ᱫᱚ ᱵᱟᱯᱮ ᱥᱮᱱᱚᱜ ᱜᱮᱭᱟ?
ᱵᱟᱝ ᱵᱟᱞᱮ ᱪᱟᱞᱟᱜ ᱜᱮᱭᱟ ᱟᱫᱚ, ᱵᱟᱦᱟ ᱡᱮᱢᱚᱱ ᱮᱴᱟᱜ ᱟᱛᱳ ᱠᱚᱨᱮ ᱫᱚ ᱪᱮᱫ ᱪᱮᱨᱦᱟ ᱠᱩᱲᱤ ᱜᱤᱫᱽᱨᱟᱹ ᱠᱚ ᱥᱟᱹᱛ ᱥᱟᱯᱲᱟᱣ ᱠᱟᱛᱮᱫ ᱵᱟᱦᱟ ᱟᱛᱟᱝ ᱠᱚ